ᱜᱮ ᱨᱚᱲ ᱠᱚ ᱟᱸᱡᱚᱢᱚᱜ ᱠᱟᱱᱟ,
ᱦᱮᱸ ᱦᱮᱸ ᱤᱧᱟᱹᱜ ᱟᱸᱡᱚᱢᱚᱜ ᱠᱟᱱᱟ ᱜᱚᱝᱠᱮ᱾
ᱩᱸ ᱦᱚᱸ ᱟᱸᱡᱚᱢᱚᱜ ᱠᱟᱱᱟ ᱟᱨ ᱛᱟᱦᱚᱞᱮ ᱜᱚᱝᱠᱮ ᱪᱮᱫ ᱠᱚᱢ ᱪᱤᱠᱟᱹ ᱵᱟᱲᱟᱭᱮᱫ ᱛᱟᱞᱟᱝᱼᱟ ᱧᱤᱛᱚᱜ ᱫᱚ,
ᱧᱤᱛᱚᱜ ᱫᱚ ᱱᱚᱜᱼᱚᱭ ᱦᱚᱨ ᱫᱷᱟᱨᱮ ᱨᱮ ᱥᱮᱫ ᱨᱮᱜᱮ ᱛᱟᱲᱟᱢ ᱵᱟᱲᱟᱭ ᱦᱩᱭᱩᱜ ᱠᱟᱱᱟ᱾
ᱚᱨ ᱫᱟᱨᱮ ᱥᱮᱫ ᱨᱮᱜᱮ ᱛᱟᱲᱟᱢ ᱵᱟᱲᱟ ᱦᱩᱭᱩᱜ ᱠᱟᱱᱟ ᱵᱟᱝ ᱛᱟᱦᱚᱞᱮ ᱡᱚᱢ ᱵᱟᱲᱟ ᱠᱟᱛᱮᱫ ᱤᱧᱼᱼ ᱱᱤᱛᱚᱜ ᱫᱚ ᱢᱟᱱᱮ ᱪᱤᱨᱟᱹᱣ ᱠᱟᱱᱟ ᱦᱟᱜ ᱵᱟᱝ ᱥᱮ᱾
ᱱᱟᱥᱮ ᱛᱟᱲᱟᱢ ᱵᱟᱲᱟ ᱦᱩᱭᱩᱜ ᱠᱟᱱᱟ ᱡᱚᱢ ᱵᱟᱲᱟ ᱠᱟᱛᱮᱜ᱾
ᱦᱩᱸᱻ ᱛᱟᱦᱚᱞᱮ ᱜᱚᱝᱠᱮᱧ ᱢᱮᱱᱫᱟ ᱱᱤᱭᱟᱹ ᱜᱷᱟᱹᱲᱤᱡ ᱟᱯᱮ ᱚᱱᱟ ᱠᱚᱨᱮ ᱡᱟᱦᱟᱱ ᱚᱱᱠᱟ ᱯᱚᱨᱚᱵᱽ ᱠᱩ ᱦᱩᱭᱩᱜ ᱠᱟᱱᱟ ᱥᱮ ᱵᱟᱝ ᱦᱩᱭᱩᱜ ᱠᱟᱱᱟ?
ᱯᱚᱨᱚᱵᱽ ᱫᱚ ᱚᱱᱠᱟ ᱱᱮ ᱜᱷᱟᱹᱲᱤᱡ ᱫᱚ ᱱᱟᱜ ᱛᱚ ᱱᱚᱜᱼᱚᱭ ᱦᱟᱞᱮ ᱜᱮ ᱯᱟᱨᱚᱢ ᱜᱚᱫ ᱮᱱ ᱡᱟᱦᱟᱸ ᱫᱚ ᱨᱚᱡᱚ᱾
ᱚ ᱨᱚᱡᱚ ᱯᱚᱨᱚᱵᱽ ᱮᱸᱻ ᱨᱚᱡᱚ ᱯᱚᱨᱚᱵ ᱮᱢ ᱢᱮᱱ ᱠᱮᱫᱟ ᱜᱚᱝᱠᱮ ᱛᱚ ᱨᱚᱡᱚ ᱯᱚᱨᱚᱵᱽ ᱫᱚ ᱦᱟᱸᱜ ᱟᱞᱮ ᱱᱚᱛᱮ ᱫᱚ ᱦᱟᱸᱜ ᱵᱟᱠᱩ ᱢᱟᱱᱟᱣᱟ᱾
ᱦᱸ ᱵᱚᱸᱜᱟ ᱵᱚᱸᱜᱟ ᱵᱩᱨᱩ ᱠᱟᱛᱮᱜ ᱜᱮ ᱱᱟᱹᱢ ᱵᱟᱹᱲᱛᱤ ᱫᱚᱠᱚ ᱢᱟᱱᱟᱣᱟ ᱢᱮᱱ ᱠᱷᱟᱱ ᱚᱱᱟ ᱟᱞᱮ ᱫᱚ ᱩᱲᱤᱥᱥᱟ ᱫᱚᱼᱞᱮ ᱡᱚᱯᱚᱜ ᱧᱚᱜ ᱜᱮᱭᱟ ᱛᱚ᱾ ᱟᱫᱚ ᱩᱤᱲᱥᱟᱥ ᱥᱮᱫ ᱫᱚ ᱯᱟᱨᱚᱢ ᱧᱚᱜ ᱞᱮᱱ ᱠᱷᱟᱱ ᱫᱚ ᱩᱤᱲᱥᱟ ᱥᱮᱫ ᱫᱚ ᱚᱱᱟ ᱫᱚ ᱯᱚᱨᱚᱵᱽ ᱞᱮᱠᱟ ᱦᱚᱸᱠᱚ ᱢᱟᱱᱟᱣ ᱜᱚᱫ ᱜᱮᱭᱟ ᱟᱨᱠᱤ᱾ ᱥᱟᱸᱜᱮ ᱦᱚᱲ ᱟᱛᱮ ᱢᱤᱫ ᱡᱟᱭᱜᱟ ᱨᱮ ᱡᱟᱦᱟᱸ ᱞᱮᱠᱟ ᱢᱮᱞᱟ ᱠᱩ ᱵᱟᱹᱭᱥᱣ ᱵᱟᱹᱭᱥᱟᱹᱣ ᱜᱮᱭᱟ ᱥᱮ ᱚᱱᱮ ᱚᱱᱠ ᱠᱟᱫᱟᱨᱟ ᱩᱲᱤᱥᱟ ᱥᱮᱫ ᱨᱮ ᱫᱚ ᱨᱚᱡᱚ ᱫᱚ ᱟᱰᱤ ᱪᱮᱦᱮᱨᱟ ᱜᱮ ᱠᱚ ᱢᱟᱱᱟᱣᱟ᱾
ᱦᱳᱭ ᱦᱳᱭ ᱜᱚᱝᱠᱮ ᱡᱟᱦᱟᱸ ᱞᱮᱠᱟᱢ ᱢᱮᱱ ᱠᱮᱫ ᱡᱮ ᱨᱚᱡᱚ ᱯᱚᱨᱚᱵᱽ ᱛᱚ ᱚᱸᱻᱟ ᱩᱲᱤᱥᱥᱟ ᱨᱮᱱ ᱜᱮ ᱦᱟᱸᱜ ᱢᱤᱫᱴ ᱴᱮᱱ ᱜᱟᱛᱮ ᱢᱮᱱᱟᱭ ᱛᱤᱧᱟᱹ ᱛᱚ ᱩᱱᱤ ᱥᱟᱶ ᱦᱚᱞᱟ ᱢᱟᱱᱦᱫᱷᱮᱨ ᱜᱮ ᱠᱟᱛᱷᱟ ᱦᱩᱭᱱᱟ ᱛᱚ ᱩᱱᱤᱭ ᱢᱮᱱᱫᱟᱭ ᱡᱮ ᱱᱚᱝᱠᱟ ᱱᱚᱝᱠᱟ ᱨᱚᱡᱚ ᱯᱚᱨᱚᱵᱽ ᱦᱩᱭᱱᱟ ᱛᱚ ᱯᱤᱴᱷᱟᱹ ᱞᱟᱴᱷᱟᱣ ᱠᱟᱫ ᱛᱟᱦᱮᱸ ᱠᱚ ᱛᱚ ᱚᱱᱟ ᱜᱮ ᱴᱤᱣ ᱵᱟᱲᱟᱭ ᱫᱟᱭ ᱡᱮ ᱡᱚᱢ ᱵᱟᱲᱟᱭᱫᱤᱹᱧ ᱛᱟᱦᱚᱞᱮᱧ ᱫᱤᱧ ᱪᱮᱫ ᱯᱚᱨᱚᱵᱽ ᱫᱚ ᱵᱷᱟᱞᱟ ᱟᱞᱮ ᱱᱚᱛᱮ ᱢᱟ ᱵᱟᱠᱚ ᱢᱟᱱᱟᱣᱟ᱾
ᱱᱟ ᱟ ᱫᱚᱭᱤᱧ ᱠᱩᱞᱤ ᱵᱟᱲᱟ ᱠᱮᱫᱮᱭᱭᱟ ᱢᱤᱛᱟᱹᱧ ᱠᱟᱱᱟ ᱱᱚᱝᱠᱟ ᱱᱚᱝᱠᱟ ᱯᱚᱨᱚᱵᱽ ᱦᱩᱭᱩᱜ ᱛᱟᱞᱮᱭᱟ ᱟᱞᱮᱭᱟᱜ ᱫᱚ ᱨᱚᱡᱚ ᱯᱚᱨᱚᱵᱽ ᱠᱚ ᱢᱮᱛᱟᱜᱼᱟ ᱱᱚᱝᱠᱟ ᱱᱚᱝᱠᱟ ᱠᱩ ᱢᱟᱱᱟᱣᱟ᱾ ᱛᱚ ᱡᱟᱭᱦᱳᱠ ᱦᱮᱸ ᱟᱸᱡᱚᱢ ᱫᱩᱧ ᱟᱸᱡᱚᱢ ᱵᱟᱲᱟ ᱟᱠᱟᱫ ᱛᱟᱦᱮᱸᱫ ᱱᱤᱭᱟᱹ ᱢᱟᱲᱟᱝ ᱦᱚᱸ ᱛᱚ ᱚᱱᱠᱟ ᱵᱷᱟᱵ ᱛᱮ ᱠᱚ ᱢᱟᱱᱟᱣᱟ ᱢᱮᱱᱛᱮ ᱵᱟᱹᱧ ᱵᱟᱲᱟᱭ ᱛᱟᱦᱮᱸᱫ ᱟ᱾ ᱛᱳ ᱟᱸ ᱜᱚᱝᱠᱮ ᱛᱟᱦᱚᱞᱮ ᱟᱯᱮ ᱚᱱᱛᱮ ᱦᱚᱸᱠᱚ ᱢᱟᱱᱟᱣ ᱜᱮᱭᱟ ᱡᱮ ᱨᱚᱡᱚ ᱯᱚᱨᱚᱵᱽ ᱫᱚ?
ᱟᱞᱮ ᱫᱚ ᱵᱟᱝ ᱟᱫᱚ ᱟᱞᱮ ᱩᱛᱛᱚᱨ ᱫᱚ ᱵᱟᱞᱟᱝ ᱠᱚ ᱢᱟᱱᱟᱣᱟ, ᱚᱱᱟ ᱩᱲᱤᱥᱥᱟ ᱫᱚᱞᱮ ᱡᱚᱯᱚᱜ ᱜᱮᱭᱟ ᱥᱮ ᱟᱫᱚ ᱩᱲᱤᱥᱥᱟ ᱥᱮᱫ ᱨᱮ ᱫᱚ ᱱᱟᱥᱮ ᱚᱱᱠᱟ ᱢᱤᱫ ᱵᱟᱨ ᱨᱮ ᱫᱚ ᱯᱮᱲᱟ ᱠᱚᱦᱚᱸ ᱢᱮᱱᱟᱜ ᱠᱚᱣᱟ᱾ ᱟᱫᱚ ᱫᱤᱥᱚᱢ ᱚᱲᱟᱜ ᱫᱚ ᱩᱲᱤᱥᱥᱟ ᱥᱮᱫ ᱨᱮ ᱜᱮ ᱠᱟᱱ ᱛᱟᱦᱮᱱᱟ᱾
ᱚᱻ ᱫᱤᱥᱚᱢ ᱚᱲᱟᱜ ᱫᱚ ᱩᱲᱤᱥᱥᱟ ᱜᱮ ᱱᱟᱯᱟᱭ ᱠᱟᱛᱷᱟ᱾ ᱚᱱᱛᱮ ᱫᱚ ᱛᱟᱦᱞᱮ ᱚᱱᱟ ᱨᱚᱡᱚ ᱯᱚᱨᱚᱵᱽ ᱵᱟᱨᱮᱛᱮ ᱟᱢ ᱫᱚᱢ ᱵᱟᱲᱟᱭᱟ ᱥᱮ ᱵᱟᱢ ᱵᱟᱲᱟᱭᱟ᱾ ᱚᱠᱟ ᱞᱮᱠᱟ ᱫᱚ ᱠᱚ ᱚᱱᱟ ᱫᱚ
ᱚ ᱨᱚᱡᱚ ᱯᱚᱨᱚᱵᱽ ᱫᱚ ᱤᱧ ᱦᱚᱸ ᱵᱟᱝ ᱧᱮᱞ ᱦᱩᱭᱩ ᱟᱠᱟᱱᱟ, ᱫᱤᱥᱚᱢ ᱥᱮᱫ ᱨᱮᱦᱚᱸ ᱩᱱᱟᱹᱜ ᱮᱠᱴᱟ ᱫᱚ ᱵᱟᱝ ᱪᱟᱞᱟᱣ ᱦᱩᱭ ᱟᱠᱟᱱᱟ᱾ ᱛᱟᱯᱚᱨ ᱨᱚᱡᱚ ᱞᱮᱠᱟᱱ ᱫᱤᱱ ᱠᱚᱨᱮ ᱫᱚ ᱟᱫᱚ ᱚᱱᱮ ᱦᱚᱲ ᱫᱚ ᱤᱥᱠᱩᱞ ᱠᱚᱞᱮᱡ ᱥᱮᱫ ᱨᱮ ᱜᱮ ᱵᱟᱲᱛᱤ ᱵᱳᱰᱤᱝ ᱠᱚᱨᱮᱜ ᱜᱮ ᱛᱟᱦᱮᱸ ᱦᱩᱭ ᱟᱠᱟᱱᱟ᱾ ᱦᱩᱸ
ᱦᱳᱭᱼᱦᱳᱭ ᱟᱞᱮ ᱱᱚᱛᱮ ᱦᱚᱸ ᱨᱚᱡᱚ ᱯᱚᱨᱚᱵᱽ ᱫᱚ ᱵᱟᱠᱚ ᱢᱟᱱᱟᱣᱟ ᱛᱚ ᱟᱞᱮ ᱱᱚᱛᱮ ᱫᱚ ᱟᱢᱵᱟᱵᱚᱛᱤ ᱡᱟᱦᱟᱸ ᱫᱚ ᱠᱚ ᱢᱮᱛᱟᱜ ᱠᱟᱱᱟ᱾ ᱟᱸ ᱟᱯᱮ ᱚᱱᱛᱮ ᱦᱩᱭᱩᱜ ᱜᱮᱭᱟ ᱥᱮ ᱵᱟᱝ ᱟᱢᱵᱟᱵᱚᱛᱤ ᱫᱚ ᱜᱚᱝᱠᱮ?
ᱚᱢᱵᱟᱵᱛᱤ ᱫᱚ ᱛᱤᱥ ᱠᱟᱱᱟ ᱱᱟᱦᱟᱜ ᱟᱸᱡᱚᱢ ᱢᱟᱧ ᱟᱸᱡᱚᱢ ᱵᱟᱲᱟ ᱟᱠᱟᱫ, ᱚᱠᱟ ᱫᱤᱱ ᱨᱮᱠᱚ ᱢᱟᱱᱟᱣᱟ᱾
ᱚ ᱚᱢᱵᱟᱵᱚᱛᱤ ᱫᱚ ᱦᱟᱜ ᱥᱮᱴᱮᱨ ᱦᱤᱡᱩᱜ ᱠᱟᱱᱟ ᱤᱧ ᱦᱚᱸ ᱚᱱᱟ ᱵᱩᱴᱟᱹ ᱫᱤᱱ ᱫᱚᱦᱟᱸᱜ ᱵᱟᱹᱧ ᱞᱟᱹᱭ ᱚᱠᱟ ᱦᱤᱞᱳ ᱜᱚᱴᱟ ᱫᱤᱱ ᱫᱚ ᱵᱟᱹᱧ ᱵᱟᱲᱟᱭᱟ ᱚᱠᱟ ᱦᱤᱞᱳᱜ ᱠᱟᱱᱟ᱾ ᱛᱚ ᱱᱚᱜᱼᱚᱭ ᱦᱟᱸᱜ ᱠᱟᱱᱟ ᱜᱟᱯᱟ ᱢᱮᱭᱟᱝ ᱢᱩᱫᱽ ᱨᱮᱜᱮ ᱦᱟᱸᱜ ᱚᱱᱠᱟ ᱜᱤᱧ ᱟᱸᱡᱚᱢ ᱵᱟᱲᱟᱭ ᱫᱟ ᱛᱚ ᱟᱫᱚ ᱵᱟᱹᱧ ᱵᱟᱲᱟᱭᱟ ᱦᱟᱸᱜ ᱚᱠᱟ ᱦᱤᱞᱳᱜ ᱠᱟᱱᱟ᱾ ᱛᱚ ᱟᱞᱮ ᱱᱚᱛᱮ ᱫᱚ ᱟᱢᱵᱟᱵᱤᱛᱤ ᱛᱮᱜᱮᱠᱚ ᱢᱟᱱᱟᱣᱟ ᱟᱢᱵᱟᱵᱚᱛᱤ ᱨᱮ ᱚᱱᱠᱟᱧ ᱵᱟᱲᱟᱭᱟ ᱠᱟᱱᱴᱷᱟᱲ ᱠᱷᱟᱹᱡᱟᱹᱲᱤ ᱠᱚᱠᱚ ᱡᱚᱢᱟ ᱛᱟᱯᱚᱨᱮᱼᱼ ᱚᱱᱠᱟ ᱞᱮᱠᱟ ᱵᱚᱸᱜᱟ ᱵᱩᱨᱩᱭᱟᱠᱚ ᱵᱚᱸᱜᱟ ᱵᱩᱨᱩ ᱛᱟᱭᱱᱚᱢ ᱠᱟᱱᱴᱷᱟᱲ ᱥᱮ ᱡᱟᱹᱲᱤ ᱠᱚᱠᱚ ᱡᱚᱢᱟ᱾ ᱥᱟᱱᱟᱢ ᱦᱚᱲ ᱜᱮ ᱚᱲᱟᱜ ᱨᱮᱼᱼ
ᱦᱮᱸ
ᱠᱟ ᱟᱨ ᱪᱮᱫ ᱟᱨ ᱯᱤᱴᱷᱟᱹ ᱞᱟᱴᱷᱟ ᱦᱚᱸ ᱦᱩᱭᱩᱜ ᱜᱮᱭᱟ᱾
ᱦᱮᱸᱸ
ᱚᱱᱠᱟ ᱟᱨ ᱟᱯᱮ ᱚᱱᱛᱮ ᱫᱚ ᱜᱚᱝᱠᱮ ᱵᱟᱠᱚ ᱢᱟᱱᱟᱣᱟ ᱥᱮ ᱟᱢᱵᱟᱵᱚᱛᱤ ᱫᱚ?
ᱟᱢᱵᱟᱵᱚᱛᱤ ᱠᱚ ᱢᱟᱱᱟᱣ ᱫᱚᱠᱚ ᱢᱟᱱᱟᱣ ᱜᱤᱧ ᱟᱸᱡᱚᱢ ᱵᱟᱲᱟ ᱟᱠᱟᱜᱼᱟ ᱩᱱᱟᱹᱜ ᱪᱮᱦᱨᱟ ᱦᱚᱸ ᱩᱱᱟᱹᱜᱼᱼ ᱵᱟᱝ ᱵᱟᱲᱟᱭ ᱠᱟᱱᱟ ᱛᱤᱥᱠᱚ ᱢᱟᱱᱟᱣ ᱜᱚᱢᱠᱮ ᱪᱮᱫ ᱞᱮᱠᱟ ᱠᱚ ᱢᱟᱱᱟᱣ ᱟᱸᱡᱚᱢ ᱫᱚ ᱟᱸᱡᱚᱢ ᱵᱟᱲᱟ ᱦᱩᱭ ᱟᱠᱟᱱ ᱜᱮᱭᱟ ᱟᱵᱟᱵᱚᱛᱤ᱾ ᱟᱢᱵᱟᱵᱚᱛᱤ ᱟᱨ ᱡᱟᱶᱟᱭ ᱥᱩᱥᱼᱼ ᱪᱷᱴᱤ ᱡᱟᱦᱟᱸ ᱫᱚ ᱪᱷᱟᱹᱛᱤᱠ ᱠᱚ ᱵᱟᱹᱲᱛᱤ ᱠᱚ ᱢᱟᱱᱟᱣ ᱜᱮ ᱚᱱᱟ ᱫᱚ ᱡᱟᱹᱱᱤᱡ ᱢᱟᱱᱮᱼᱼ
ᱱᱚᱣᱟ ᱟᱵᱟᱵᱩᱛᱤᱼᱼ ᱦᱮᱸᱪᱚᱝ ᱜᱚᱝᱠᱮ ᱤᱧᱦᱚ ᱱᱚᱣᱟ ᱵᱟᱨᱮ ᱛᱮᱫᱚ ᱤᱱᱟᱹᱜ ᱵᱷᱟᱹᱞᱤ ᱡᱩᱜ ᱛᱮᱫᱚ ᱵᱟᱹᱧ ᱵᱟᱲᱟᱭ ᱦᱮ ᱛᱚᱼᱼ ᱡᱟᱦᱟᱸ ᱠᱟᱱ ᱜᱮ ᱱᱚᱣᱟ ᱦᱚᱸ ᱢᱤᱫᱴᱮᱱ ᱯᱚᱨᱚᱵᱽ ᱠᱟᱱᱟ ᱟᱢᱵᱟᱵᱚᱛᱤ ᱫᱚ᱾ ᱦᱮᱸ ᱧᱩᱢᱟᱱᱟᱜ ᱯᱚᱨᱚᱵᱽ ᱠᱟᱱ ᱜᱮᱭᱟ ᱦᱟᱸᱜ ᱟᱵᱚ ᱥᱟᱱᱛᱟᱲ ᱠᱚᱣᱟᱜ ᱟᱸᱡᱚᱢ ᱵᱟᱲᱟ ᱟᱠᱟᱫᱟ ᱚᱱᱟ ᱟᱵᱟᱵᱩᱛᱤ ᱯᱚᱨᱚᱵᱽ ᱠᱟᱱᱟ ᱢᱤᱫᱼᱼ ᱵᱚᱸᱜᱟ ᱵᱩᱨᱩ ᱭᱟᱼᱼ ᱟᱨ ᱚᱱᱟ ᱠᱟᱱᱴᱷᱟᱲ ᱠᱷᱟᱹᱡᱟᱹᱲᱤ ᱠᱚᱠᱚ ᱡᱚᱢᱟ ᱤᱧ ᱫᱚ ᱤᱱᱟᱹᱜᱤᱧ ᱵᱟᱲᱟᱭᱟ ᱟᱨ ᱦᱟᱜ᱾ ᱤᱱᱟᱹᱜ ᱵᱟᱹᱲᱛᱤ ᱫᱚ ᱵᱟᱲᱟᱭ ᱵᱟᱹᱱᱩᱜ ᱛᱤᱧᱟᱹ
ᱮᱠᱟᱞ
ᱟᱢᱵᱟᱵᱚᱛᱤ ᱡᱚᱠᱷᱚᱱ ᱚᱲᱟᱜ ᱨᱮ ᱡᱚᱠᱷᱚᱱ ᱛᱟᱦᱮᱸ ᱵᱟᱲᱟ ᱦᱩᱭ ᱠᱟᱱᱟ᱾ ᱛᱚ ᱚᱱᱠᱟ ᱵᱚᱸᱜᱟ ᱵᱩᱨᱩ ᱠᱟᱛᱮᱜ ᱚᱱᱟ ᱠᱟᱱᱴᱷᱟᱲ ᱠᱷᱟᱹᱡᱟᱹᱲᱤ ᱠᱚᱞᱮ ᱡᱚᱢᱟ ᱛᱚ ᱚᱱᱠᱟ ᱞᱮᱠᱟ ᱜᱮᱼᱼ ᱡᱟᱣ ᱥᱮᱨᱢᱟ ᱜᱮ ᱠᱟᱱᱴᱷᱟᱲ ᱠᱷᱟᱹᱡᱟᱹᱲᱤ ᱜᱤᱧ ᱡᱚᱢ ᱟᱹᱜᱩ ᱟᱠᱟᱫᱟ ᱤᱧ ᱫᱚ ᱟᱢᱵᱟᱵᱚᱛᱤ ᱨᱮᱫᱚᱼᱼ
ᱦᱩᱸ
ᱛᱟᱦᱚᱞᱮ ᱟᱯᱮᱭᱟᱜ ᱫᱚ ᱚᱱᱛᱮ ᱫᱚ ᱠᱟᱱᱴᱷᱟᱲ ᱫᱟᱨᱮ ᱠᱚᱫᱚ ᱦᱮᱱᱟᱜ ᱟᱥᱮ ᱵᱟᱹᱱᱩᱜᱼᱟ᱾
ᱢᱮᱱᱟᱜ ᱜᱮᱭᱟ ᱜᱚᱝᱠᱮ ᱠᱟᱱᱴᱷᱟᱲ ᱫᱚᱠᱚᱼᱼ ᱚᱲᱟᱜ ᱚᱲᱟᱜ ᱠᱚ ᱨᱚᱦᱚᱭ ᱵᱟᱲᱟ ᱟᱠᱟᱱᱟ᱾
ᱚᱻ
ᱦᱮᱸ
ᱟᱨ ᱛᱟᱦᱚᱞᱮ ᱠᱟᱱᱴᱷᱟᱲ ᱠᱚ ᱵᱤᱞᱤᱜ ᱠᱟᱱᱟ ᱥᱮ ᱵᱟᱝ ᱚᱱᱛᱮ ᱫᱚ?
ᱵᱤᱞᱤᱭᱟ ᱠᱟᱱᱟ ᱜᱚᱢᱠᱮ ᱱᱚᱜᱼᱚᱭ ᱨᱚᱡᱚᱜ ᱨᱮᱜᱮ ᱚᱱᱟ ᱠᱚᱢᱟ ᱮᱠᱫᱚᱢᱼᱼ ᱠᱚ ᱡᱚᱢ ᱟᱞᱮ ᱪᱮᱫ ᱟᱞᱮ ᱥᱮᱫ ᱢᱟ
ᱚ ᱟᱪᱪᱷᱟ ᱟᱯᱮᱥᱮᱫ ᱫᱚ ᱨᱚᱡᱚ ᱨᱮᱠᱚ ᱡᱚᱢᱟ ᱟᱨ ᱟᱞᱮ ᱥᱮᱫ ᱫᱚ ᱟᱢᱵᱟᱵᱩᱛᱤᱼᱼ ᱛᱤ ᱨᱮᱠᱚ ᱡᱚᱢᱟ ᱱᱚᱣᱟ ᱜᱮ ᱯᱷᱟᱨᱟᱠ ᱫᱚ ᱟᱞᱮ ᱱᱚᱛᱮ ᱫᱚ ᱜᱚᱝᱠᱮ ᱱᱚᱝᱠᱟ ᱟᱠᱟᱱᱟ ᱢᱟᱱᱮ ᱟᱢᱵᱟᱵᱩᱼᱼ ᱛᱤ ᱵᱟᱝ ᱦᱩᱭ ᱞᱮᱱᱠᱷᱟᱱ ᱫᱚ ᱠᱟᱱᱴᱷᱟᱲ ᱵᱤᱞᱤ ᱫᱚ ᱦᱟᱸᱜ ᱵᱟᱠᱚ ᱡᱚᱢᱟ
ᱟᱪᱪᱷᱟ ᱚᱢᱵᱟᱵᱚᱛᱤ ᱠᱷᱚᱱᱜᱮ ᱮᱛᱚᱦᱚᱵᱼᱟ ᱠᱟᱱᱟᱱᱴᱟ ᱵᱤᱞᱤ ᱡᱚᱢ ᱫᱚ ᱵᱟᱝ? ᱦᱩᱸ ᱚᱱᱠᱟ ᱟᱪᱪᱷᱟ ᱟᱢᱵᱟᱵᱚᱛᱤ ᱦᱩᱸᱼᱼ
ᱟᱪᱪᱷᱟ ᱚᱱᱛᱮ ᱫᱚ ᱛᱟᱦᱚᱞᱮ ᱚᱱᱮ ᱚᱱᱠᱟ ᱨᱚᱡᱚ ᱛᱟᱭᱱᱚᱢ ᱢᱟ ᱠᱟᱱᱴᱷᱟᱲᱼᱼ
ᱦᱮᱸ ᱨᱚᱡᱚ ᱨᱮᱜᱮ ᱮᱛᱚᱦᱚᱵᱚᱜᱼᱟ ᱩᱞ ᱠᱟᱱᱴᱷᱟᱲ ᱦᱳᱭ ᱦᱳᱭ ᱢᱟᱱᱮ ᱵᱤᱞᱤᱭᱟᱜ ᱠᱚ ᱡᱚᱢᱟ
ᱦᱮᱸ ᱱᱟᱯᱟᱭ ᱠᱟᱛᱷᱟ
ᱟ ᱛᱟᱦᱚᱞᱮ ᱜᱚᱝᱠᱮ ᱟᱯᱮᱭᱟᱜ ᱫᱚ ᱩᱞ ᱠᱟᱱᱟᱴᱷᱟᱲ ᱫᱟᱨᱮ ᱠᱚᱫᱚ ᱦᱮᱱᱟᱜ ᱛᱟᱯᱮ ᱜᱮᱭᱟ ᱵᱟᱝ
ᱩᱞ ᱠᱟᱱᱴᱷᱟᱲ ᱫᱟᱨᱮ ᱫᱚ ᱢᱮᱱᱟᱜ ᱫᱚ ᱢᱮᱱᱟᱜ ᱠᱟᱜ-ᱟ ᱩᱱᱟᱹᱜ ᱫᱚ ᱵᱟᱝ ᱞᱟᱹᱴᱩ ᱠᱟᱱᱟ ᱡᱚ ᱠᱚᱦᱚᱸ ᱵᱟᱭ ᱥᱟᱵ ᱠᱟᱜ ᱼᱟ ᱢᱤᱫᱴᱟᱝ ᱛᱟᱦᱮᱸ ᱠᱟᱱᱟ ᱩᱞ ᱫᱟᱨᱮ ᱚᱱᱟ ᱫᱚᱞᱮ ᱜᱮᱫ ᱠᱮᱜᱼᱟ ᱜᱚᱝᱠᱮ ᱟᱫᱚ ᱟᱨᱦᱚᱸ ᱢᱮᱱᱟᱜ ᱜᱮᱭᱟ ᱚᱱᱟ ᱡᱟᱦᱟᱸ ᱠᱚ ᱢᱮᱱᱟᱜ ᱠᱟᱫ ᱚᱱᱟ ᱫᱚ ᱟᱹᱣᱨᱤ ᱡᱚ ᱟᱹᱣᱨᱤ
ᱚ ᱟᱪᱪᱷᱟ ᱟᱪᱷᱟ ᱟᱪᱷᱟ
ᱦᱩᱸ ᱦᱩᱸ
ᱵᱷᱟ. ᱞᱤ ᱜᱮ ᱱᱟᱯᱟᱭ ᱠᱟᱛᱷᱟ ᱟᱪᱪᱷᱟ ᱜᱚᱝᱠᱮᱧ ᱢᱮᱱᱫᱟ ᱟᱯᱮ ᱫᱤᱥᱚᱢ ᱥᱮᱫ ᱫᱚ ᱢᱟᱱᱮ ᱚᱠᱟᱞᱮᱠᱟ ᱢᱟᱱᱮ ᱟᱵᱚ ᱥᱟᱱᱛᱟᱲ ᱜᱮ ᱵᱟᱹᱲᱛᱤ ᱢᱮᱱᱟᱜ ᱠᱚᱣᱟ ᱥᱮ ᱫᱤᱠᱩ ᱫᱤᱠᱩ ᱵᱟᱹᱲᱛᱤ ᱢᱮᱱᱟᱜ ᱠᱚᱣᱟ ᱢᱟᱱᱮ ᱟᱯᱮ ᱟᱹᱛᱩ ᱨᱮ ᱟᱨ ᱪᱮᱫ ᱚᱱᱠᱟ ᱫᱚ ᱵᱟᱝ ᱢᱟ ᱫᱤᱠᱩ ᱢᱟ ᱜᱚᱴᱟ ᱜᱮ ᱢᱮᱱᱟᱜ ᱠᱚᱣᱟ ᱟᱵᱚ ᱦᱚᱲ ᱦᱚᱸ ᱜᱚᱴᱟ ᱜᱮ ᱦᱮᱱᱟᱜ
ᱦᱩᱸ ᱟᱛᱳ ᱨᱮᱫᱚ ᱚᱱᱠᱟ ᱫᱤᱠᱩ ᱠᱚᱫᱚ ᱵᱟᱹᱱᱩᱜ ᱠᱚᱣᱟ ᱟᱫᱚ ᱦᱚᱲ ᱠᱚ ᱜᱮ ᱟᱵᱚ ᱦᱚᱲᱜᱮ ᱵᱟᱹᱲ ᱢᱟᱱᱮ ᱦᱚᱲᱜᱮ ᱦᱚᱲ ᱟᱛᱮᱜᱮ ᱟᱹᱛᱩ ᱯᱩᱨᱟᱹ ᱟᱹᱛᱩ ᱨᱮᱜᱮ ᱦᱚᱲ ᱢᱮᱱᱟᱜ
ᱚ
ᱟᱫᱚ ᱚᱱᱠᱟ ᱡᱩᱫᱤᱢ ᱧᱮᱞᱟ ᱫᱤᱠᱩ ᱠᱚᱦᱚᱸ ᱢᱮᱱᱟᱜ ᱠᱚᱣᱟ ᱢᱤᱫᱴᱟᱝ ᱟᱞᱮ ᱡᱟᱦᱟᱸ ᱯᱤᱲ ᱨᱮ ᱢᱮᱱᱟᱜ ᱞᱮᱭᱟ ᱚᱱᱟ ᱯᱤᱲ ᱨᱮᱫᱚ ᱚᱱᱠᱟ ᱫᱚ ᱵᱟᱡᱟᱨ ᱵᱟᱡᱟᱨ ᱫᱷᱟᱨᱮ ᱜᱮ ᱫᱤᱠᱩ ᱠᱚᱫᱚ ᱵᱟᱹᱲᱛᱤ
ᱠᱟᱛᱷᱟ ᱠᱟᱱ ᱜᱮᱭᱟ ᱵᱟᱡᱟᱨ ᱵᱟᱡᱟᱨ ᱠᱚᱨᱮᱜ ᱢᱟ ᱫᱤᱠᱩ ᱢᱟᱠᱚ ᱛᱟᱦᱮᱱ ᱜᱮᱭᱟ
ᱦᱩᱸ
ᱵᱟᱡᱟᱨ ᱥᱟᱦᱟᱨ ᱠᱚᱨᱮ ᱫᱚ ᱵᱟᱹᱲᱛᱤ ᱜᱮ ᱫᱤᱠᱩ ᱜᱮᱠᱚ ᱛᱟᱦᱮᱱᱟ
ᱦᱩᱸ ᱟᱵᱚ ᱦᱚᱲᱟᱜ-ᱦᱚᱲᱟᱜ ᱦᱚᱲ ᱟ. ᱛᱩ ᱫᱷᱟᱨᱮ ᱠᱚᱨᱮ ᱫᱚ ᱩᱱᱟᱹᱜ ᱛᱚ ᱵᱟᱭ ᱵᱟᱡᱟᱨ ᱦᱚᱸ ᱛᱚ ᱵᱟᱭ ᱛᱮᱭᱟᱨ ᱦᱚᱫᱚᱜᱼᱟ ᱪᱮ-
ᱦᱳᱭ ᱦᱳᱭ
ᱦᱩᱸ
ᱟᱨ ᱜᱚᱝᱠᱮ ᱛᱟᱦᱚᱞᱮ ᱡᱟᱦᱟ ᱞᱮᱠᱟᱢ ᱢᱮᱱᱠᱮᱫ ᱛᱟᱞᱟᱝᱟ ᱡᱮ ᱟᱯᱮ ᱫᱚ ᱦᱚᱲ ᱟ. ᱛᱩ ᱦᱚᱲ ᱟᱹᱛᱩ ᱠᱟᱱ ᱛᱟᱯ- ᱯᱮ ᱜᱮᱭᱟ ᱢᱟᱱᱮ ᱦᱚᱲ ᱟᱛᱳ ᱨᱮᱜᱮᱡ ᱦᱮᱱᱟᱜ ᱯᱮᱭᱟ ᱪᱮᱫᱟᱜ ᱤᱧ ᱢᱮᱱ ᱠᱮᱫᱟ ᱜᱚᱝᱠᱮ ᱟᱞᱮ ᱫᱚ ᱪᱤᱠᱟᱹᱣ ᱠᱟᱱᱟ ᱢᱟᱱᱮ ᱟᱞᱮ ᱫᱚ ᱡᱟᱦᱟᱸ ᱨᱮ ᱦᱮᱱᱟᱜ ᱞᱮᱭᱟ ᱥᱮ ᱟᱞᱮ ᱟ. ᱛᱩ ᱫᱚ ᱢᱟᱱᱮ ᱟᱵᱚ ᱦᱚᱲ ᱠᱷᱚᱡ ᱫᱚ ᱦᱟᱸᱜ ᱥᱟᱱᱛᱟᱲ ᱜᱮ ᱱᱟᱜ ᱵᱮᱥᱤ ᱮ ᱫᱤᱠᱩ ᱜᱮᱱᱟᱜ ᱵᱮᱥᱤ ᱢᱮᱱᱟᱜ ᱠᱚᱣᱟ ᱢᱟᱱᱮ ᱫᱤᱠᱩ ᱟᱹᱛᱩ ᱨᱮᱜᱮ ᱟᱞᱮᱭᱟᱜ ᱦᱚᱸ ᱟᱹᱛᱩ ᱢᱟᱱᱮ ᱫᱤᱠᱩ ᱟᱹᱛᱩ ᱢᱮᱱ ᱥᱟᱱᱛᱟᱲᱤ ᱫᱤᱠᱩ ᱢᱮᱥᱟ ᱠᱟᱛᱮᱜ ᱢᱮᱱᱟᱜ ᱞᱮᱭᱟ ᱢᱮᱱᱠᱷᱟᱱ ᱫᱚ ᱫᱤᱠᱩᱣᱟᱜ ᱚᱲᱟᱜ ᱜᱮᱦᱟᱸᱜ ᱵᱟᱹᱲᱛᱤ ᱢᱮᱱᱟᱜᱼᱟ ᱦᱳᱭ ᱦᱮᱸ
ᱟᱫᱚ ᱵᱟᱦᱟ ᱥᱚᱨᱦᱟᱭ ᱠᱚᱫᱚ ᱛᱟᱦᱚᱞᱮ ᱪᱮᱫᱞᱮᱠᱟ ᱯᱮ ᱢᱟᱱᱟᱣ ᱜᱮᱭᱟ ᱜᱚᱢᱠᱮ
ᱦᱳᱭ ᱵᱟᱦᱟ ᱥᱚᱦᱨᱟᱭ ᱠᱚᱫᱚ ᱟᱵᱚ ᱡᱟᱦᱟᱸ ᱞᱮᱠᱟ ᱵᱚᱱ ᱢᱟᱱᱟᱣᱟᱥᱮ
ᱦᱩᱸ
ᱠᱟᱱ ᱛᱟᱵᱚᱱᱟ ᱚᱱᱠ ᱜᱮ ᱦᱟᱸᱜ ᱞᱮ ᱢᱟᱱᱟᱣᱟ ᱛᱚ ᱵᱟᱦᱟ ᱥᱚᱦᱨᱟᱭ ᱨᱮᱫᱚ ᱟᱨ ᱟᱵᱚ ᱥᱟᱱᱛᱟᱲ ᱜᱮ ᱫᱤᱠᱩ ᱟᱨ ᱵᱟᱠᱚ ᱥᱮᱞᱮᱫᱚᱜᱼᱟ ᱥᱮ ᱚᱱᱟ ᱨᱮᱫᱚ
ᱦᱩᱸ
ᱛᱚ ᱮᱱᱮᱡ ᱥᱮᱨᱮᱧ ᱠᱚᱨᱮ ᱫᱚᱠᱚ ᱥᱮᱞᱮᱫ ᱵᱟᱲᱟᱜ ᱜᱮᱭᱟ ᱨᱟᱹᱥᱠᱟᱹ ᱡᱟᱞᱟ ᱨᱮ ᱦᱮᱸ ᱟᱞᱮ ᱠᱚ ᱧᱮᱞ ᱛᱮ ᱞᱟ. ᱭᱟ ᱠᱚ ᱛᱟᱦᱚᱞᱮ ᱟᱞᱮ ᱦᱚᱞᱮ ᱮᱱᱮᱡᱟ ᱛᱚ ᱮᱸ ᱨᱟᱹᱥᱠᱟᱹ ᱫᱚ ᱵᱟᱢ ᱨᱟᱹᱥᱠᱟᱹ ᱚᱪᱚ ᱟᱭᱟ ᱠᱤ ᱮᱱᱮᱡ ᱥᱮᱨᱮᱧ ᱫᱚ ᱚᱱᱟ ᱠᱚᱨᱮ ᱫᱚ ᱥᱮᱞᱮᱫᱚᱜ ᱜᱮᱭᱟ ᱠᱚ ᱛᱚ ᱨᱟᱹᱥᱠᱟᱹ ᱵᱟᱲᱟᱭ ᱜᱮᱭᱟ ᱠᱚ, ᱟᱨ ᱛᱟᱦᱚᱞᱮ ᱟᱢ ᱡᱟᱦᱟᱸ ᱞᱮᱠᱟᱢ ᱢᱮᱱ ᱠᱮᱫ ᱜᱚᱝᱠᱮ ᱡᱮ ᱟᱯᱮ ᱫᱚ ᱥᱟᱱᱛᱟᱲ ᱟᱹᱛᱩ ᱠᱟᱱ ᱛᱟᱯᱮᱭᱟ ᱛᱚ ᱟ ᱯᱮ ᱚᱱᱛᱮ ᱫᱚ ᱢᱟᱱᱮ ᱟᱵᱚᱣᱟᱜ ᱡᱟᱦᱟᱸ ᱛᱤᱱᱟᱹᱜ ᱯᱚᱨᱚᱵᱽ ᱯᱩᱱᱟᱹᱭ ᱠᱚ ᱢᱮᱱᱟᱜ ᱛᱟᱵᱚᱱᱟ ᱡᱮ ᱛᱚ ᱥᱟᱱᱟᱢᱟᱜ ᱜᱮᱯᱮ ᱢᱟᱱᱟᱣᱟ ᱛᱚ ᱟᱯᱮ ᱫᱚ?
ᱩᱸ ᱫᱚ ᱯᱚᱨᱚᱵ ᱯᱩᱨᱟᱹᱭ ᱫᱚ ᱚᱱᱠᱟ ᱫᱚ ᱱᱟᱦᱟᱸᱜ ᱩᱱᱟᱹᱜ ᱞᱟᱢ ᱢᱟᱨᱟᱝ ᱢᱟᱨᱟᱝ ᱟᱛᱩ ᱫᱚ ᱵᱟᱝ ᱠᱟᱱᱟ ᱛᱚ, ᱟᱞᱮ ᱥᱮᱫ ᱫᱚ ᱤᱱᱠᱟᱹ ᱯᱚᱱᱨᱚ ᱠᱩᱲᱤᱴᱤ ᱛᱮ ᱚᱲᱟᱜ ᱟᱛᱮ ᱢᱤᱫ ᱴᱟᱝ ᱟᱹᱛᱩ ᱠᱟᱱᱟ, ᱩᱱᱟᱹᱜ ᱞᱟᱹᱴᱩ ᱞᱟᱹᱴᱩ ᱟᱹᱛᱩ ᱦᱚᱸ ᱵᱟᱝ ᱠᱟᱱᱟ ᱟᱞᱮ ᱥᱮᱫ ᱫᱚ ᱜᱚᱝᱠᱮ᱾ ᱟᱫᱚ ᱩᱱᱟᱹᱜ ᱪᱮᱦᱨᱟ ᱦᱚᱸ ᱵᱟᱦᱟ ᱥᱚᱦᱟᱭ ᱠᱚᱫᱚ ᱩᱱᱟᱹᱜ ᱪᱮᱨᱦᱟ ᱦᱚᱸ ᱵᱟᱝ ᱦᱩᱭᱩᱜ ᱜᱮᱭᱟ᱾
ᱚᱸ ᱵᱟᱦᱟ ᱥᱚᱦᱨᱟᱭ ᱥᱟᱠᱨᱟᱛ ᱢᱟᱱᱮ ᱢᱟᱱᱟᱣ ᱫᱚᱯᱮ ᱢᱟᱱᱟᱣᱟ,
ᱢᱟᱱᱟᱣ ᱫᱚᱞᱮ ᱢᱟᱱᱟ ᱩᱱᱟᱹᱜ ᱡᱟᱸᱠ ᱡᱚᱢᱚᱠ ᱫᱚ ᱵᱟᱝ᱾
ᱩᱱᱟᱹᱜ ᱡᱟᱠ ᱡᱚᱢᱚᱠ ᱫᱚ ᱵᱟᱝ ᱜᱮᱭᱟ ᱵᱟᱝ ᱪᱮ?
ᱟᱨ ᱜᱚᱝᱠᱮ ᱛᱟᱦᱞᱮᱧ ᱢᱮᱱ ᱫᱟ ᱦᱚᱸᱜᱼᱚᱭ ᱦᱟᱸᱜ ᱦᱩᱞ ᱢᱟᱦᱟ ᱥᱮᱴᱮᱨᱚᱜ ᱠᱟᱱᱟ ᱛᱚ ᱟᱯᱮ ᱚᱱᱛᱮ ᱫᱚ ᱦᱩᱞ ᱢᱟᱦᱟ ᱫᱚᱠᱚ ᱢᱟᱱᱟᱣᱟ ᱪᱮ ᱵᱟ
ᱚᱱᱟ ᱫᱚ ᱟᱹᱰᱤ ᱡᱟᱠ ᱡᱚᱢᱚᱠ ᱜᱮ ᱢᱟᱱᱟᱜᱼᱟ ᱜᱚᱝᱠᱮ ᱟᱞᱮ ᱥᱮᱫ ᱫᱚ ᱱᱟᱦᱟᱸᱜ᱾ ᱦᱩᱞ ᱢᱟᱦᱟ ᱠᱚᱫᱚ ᱦᱟᱸᱜ ᱟᱵᱚ ᱠᱷᱮᱨᱣᱟᱲ ᱠᱚᱣᱟᱜ ᱡᱟᱦᱟᱸ ᱱᱟᱜᱟᱢ ᱞᱮᱠᱟᱱ ᱢᱟᱦᱟ ᱢᱟᱹᱦᱤᱛ ᱠᱚ ᱢᱮᱱᱟᱜᱼᱟ ᱟᱪᱮ, ᱚᱱᱟ ᱫᱚ ᱟᱹᱰᱤ ᱡᱟᱠ ᱡᱚᱢᱚᱠ ᱠᱟᱛᱮ ᱜᱮ ᱚᱱᱟ ᱯᱤᱲ ᱨᱮᱜᱮ ᱟᱹᱰᱤ ᱪᱮᱦᱨᱟ ᱠᱚ ᱢᱟᱱᱟᱣᱟ ᱦᱮᱸ᱾
ᱩ ᱚ᱾ ᱟᱪᱪᱷᱟ ᱚᱱᱮ ᱠᱟᱛᱷᱟᱢ ᱢᱮᱱ ᱠᱮᱫ ᱫᱚ ᱜᱚᱝᱠᱮ ᱦᱩᱞ ᱢᱟᱦᱟ ᱟᱞᱮ ᱱᱚᱛᱮ ᱫᱚ ᱪᱮᱫ ᱪᱤᱠᱟᱹᱣ ᱟᱠᱟᱱᱟ ᱦᱩᱞ ᱢᱟᱦᱟ ᱫᱚ ᱠᱚ ᱢᱟᱱᱟᱣ ᱫᱚᱠᱚ ᱢᱟᱱᱟᱣᱟ, ᱟᱫᱚ ᱡᱟᱦᱟᱸ ᱞᱮᱠᱟᱢ ᱢᱮᱱ ᱠᱮᱜ ᱟᱹᱰᱤ ᱡᱟᱠ ᱡᱚᱢᱚᱠ ᱚᱱᱠᱟ ᱫᱚ ᱦᱟᱸᱜ ᱟᱞᱮ ᱱᱚᱛᱮ ᱫᱚ ᱵᱟ ᱠᱚ ᱢᱟᱱᱟᱣᱟ ᱚᱝᱠᱟ ᱧᱮᱞ ᱠᱟᱫ ᱠᱚᱣᱟ ᱡᱟᱦᱟᱸᱭ ᱡᱟᱭᱜᱮ ᱩᱸ ᱚᱱᱟ ᱟᱵᱚ ᱨᱮᱱ ᱵᱤᱨ ᱵᱟᱱᱴᱟ ᱠᱚᱣᱟᱜ ᱟᱸ ᱪᱤᱛ ᱧᱮ ᱪᱤᱛᱟᱹᱨ ᱨᱮᱥᱮ ᱢᱩᱴᱷᱟᱹᱱ ᱨᱮ ᱵᱟᱦᱟ ᱢᱟᱞᱟ ᱟᱨᱟᱣ ᱠᱟᱛᱮᱜ
ᱦᱩᱸ᱾
ᱢᱤᱫ ᱵᱟᱨ ᱠᱟᱛᱷᱟ ᱠᱚ ᱨᱚᱲ ᱩᱱᱠᱩ ᱩᱭᱦᱟᱹᱨ ᱩᱭᱦᱟᱹᱨ ᱨᱩᱣᱟᱹᱲ ᱱᱚᱜᱼᱚ ᱱᱚᱝᱠᱟ ᱢᱟᱱᱟ ᱛᱟᱭᱱᱚᱢ ᱜᱮ ᱟᱫᱚ ᱢᱩᱪᱟᱹᱫ ᱵᱟᱲᱟᱜᱼᱟ ᱦᱟᱸᱜ ᱟᱸ ᱚᱱᱠᱟ ᱞᱮᱠᱟ ᱫᱚ ᱡᱟᱠ ᱡᱚᱢᱚᱠ ᱫᱚ ᱟᱨᱚ ᱟᱭᱢᱟ ᱴᱚᱴᱷᱟᱨᱮ ᱱᱚᱠᱟ ᱧᱮᱞᱚᱜᱼᱟ ᱡᱮ ᱩᱱᱠᱩ ᱚᱱᱠᱟ ᱚᱱᱟ ᱫᱤᱱ ᱨᱮᱜᱮ ᱟᱨ ᱪᱮᱫ ᱦᱩᱞ ᱢᱟᱦᱟ ᱞᱮᱠᱟᱱ ᱫᱤᱱ ᱨᱮᱜᱮ ᱟᱸ ᱟᱭᱢᱟ ᱯᱨᱳᱜᱨᱟᱢ ᱠᱚ ᱦᱩᱭᱩᱭᱩᱜᱼᱟ᱾ ᱦᱮᱸ ᱟᱨᱚ ᱵᱚᱞ ᱠᱷᱮᱞᱳᱰ ᱠᱚ ᱦᱩᱭᱩᱜᱼᱟ ᱱᱚᱜᱼᱚ ᱱᱚᱝᱠᱟ ᱦᱩᱭᱩᱜᱼᱟ᱾ ᱛᱚ ᱜᱚᱝᱠᱮ ᱟᱯᱮ ᱚᱱᱛᱮ ᱫᱚ ᱚᱠᱟ ᱞᱮᱠᱟ ᱦᱩᱞ ᱢᱟᱦᱟ ᱯᱮ ᱢᱟᱱᱟᱣᱟ ᱢᱟᱥᱮ
ᱦᱩᱞ ᱦᱩᱞ ᱢᱟᱦᱟ ᱫᱚ ᱜᱚᱝᱠᱮ ᱡᱟᱦᱟᱸ ᱯᱤᱲ ᱨᱮᱞᱮ ᱥᱟᱯᱲᱟᱣ ᱜᱮᱭᱟ ᱪᱷᱮ ᱚᱱᱟ ᱫᱚ ᱚᱱᱠᱟ ᱮᱱᱮᱡ ᱥᱮᱨᱮᱧ ᱛᱟᱞᱟ ᱛᱮᱜᱮ ᱦᱩᱭᱩᱜᱼᱟ, ᱟᱫᱚ ᱚᱱᱟ ᱮᱱᱮᱡᱽ ᱥᱮᱨᱮᱧ ᱫᱚ ᱟᱹᱰᱤ ᱪᱮᱦᱨᱟ ᱢᱟᱱᱮ ᱜᱮ ᱱᱟᱜᱟᱢ ᱟᱱᱟᱜ ᱮᱱᱮᱡ ᱥᱮᱨᱮᱧ ᱜᱮ ᱵᱟᱹᱲᱛᱤ ᱛᱟᱦᱮᱸᱧ ᱛᱟᱦᱮᱸᱱ᱾ ᱟᱫᱚ ᱱᱟᱦᱟᱸᱜ ᱱᱚᱜᱼᱚᱭ ᱠᱚᱭᱮᱠ ᱥᱮᱨᱢᱟ ᱜᱟᱱ ᱦᱩᱭᱩᱜ ᱠᱟᱱᱟ ᱯᱤᱲ ᱨᱮᱱᱟᱜ ᱚᱱᱟ ᱡᱟᱦᱟᱸ ᱯᱤᱲ ᱯᱟᱨᱜᱟᱱᱟ ᱠᱚ ᱟᱹᱨᱩ ᱠᱟᱛᱮ ᱚᱱᱟ ᱤᱭᱟᱹ ᱢᱟᱱᱟᱣ ᱦᱚᱸ ᱩᱱᱟᱹᱜ ᱪᱮᱦᱨᱟ ᱫᱚ ᱵᱟᱝ ᱦᱩᱭᱩᱜ ᱠᱟᱱᱟ ᱜᱚᱝᱠᱮ ᱱᱤᱛᱚᱜ ᱫᱚ᱾ ᱚᱱᱮ ᱵᱟᱝ ᱠᱷᱟᱱ ᱟᱹᱞᱤᱧ ᱡᱚᱠᱷᱚᱱ ᱱᱟᱥᱮ ᱤᱭᱟᱹ ᱞᱤᱧ ᱛᱟᱦᱮᱸ ᱠᱟᱱᱟ, ᱵᱟᱨ ᱥᱮᱨᱢᱟ ᱜᱟᱱ ᱯᱮ ᱥᱮᱨᱢᱟ ᱵᱟᱨ ᱯᱮ ᱥᱮᱨᱢᱟ ᱞᱟᱦᱟ ᱫᱚ ᱟᱹᱰᱤ ᱡᱟᱠ ᱡᱚᱢᱚᱠ ᱜᱮ ᱵᱟᱱᱟᱣ ᱦᱩᱭ ᱠᱟᱱᱟ᱾
ᱟᱸ
ᱚᱱᱟ ᱮᱱᱮᱡᱽ ᱥᱮᱨᱮᱧ ᱦᱚᱸ ᱡᱩᱫᱤᱭᱳ ᱦᱩᱭᱩᱜ ᱜᱮ ᱛᱟᱦᱮᱱᱟ ᱢᱮᱱ ᱠᱷᱟᱱ ᱚᱱᱟ ᱫᱚ ᱱᱟᱜᱟᱢ ᱟᱱᱟᱜ ᱮᱱᱮᱡᱽ ᱥᱮᱨᱮᱧ ᱜᱮ ᱦᱩᱭᱩᱜ ᱛᱟᱦᱮᱱᱟ᱾ ᱡᱟᱛᱮ ᱚᱱᱟ ᱮᱱᱮᱡᱽ ᱥᱮᱨᱮᱧ ᱛᱟᱞᱟ ᱛᱮᱜᱮ ᱱᱟᱜᱟᱢ ᱫᱤᱥ
ᱦᱳᱭ ᱦᱳᱭ ᱢᱟᱱᱮ ᱱᱟᱜᱟᱢᱟᱱᱟᱜ ᱡᱟᱦᱟᱸ ᱞᱮᱠᱟ ᱢᱮᱱ ᱠᱮᱫ ᱢᱟᱱᱮ ᱟᱵᱚᱣᱟᱜ ᱡᱟᱦᱟᱸ ᱮᱸ ᱠᱟᱞᱪᱟᱨ ᱠᱟᱱ ᱛᱟᱵᱚᱱᱟ ᱛᱚ ᱠᱟᱞᱪᱟᱨᱟᱞ ᱯᱨᱳᱜᱨᱟᱢ ᱦᱩᱭ ᱞᱮᱱ ᱠᱷᱟᱱ ᱜᱮ ᱤᱧ ᱫᱩᱧ ᱢᱮᱱᱟ ᱱᱟᱜᱟ ᱱᱟᱯᱟᱭᱚᱜᱼᱟ ᱱᱮᱛᱟᱨ ᱪᱮᱫ ᱧᱮᱞᱚᱜ ᱠᱟᱱᱟ ᱟᱭᱢᱟ ᱡᱟᱜᱟ ᱨᱮᱜᱮ ᱧᱮᱞᱚᱜ ᱠᱟᱱᱟ ᱡᱮ ᱚᱨᱠᱮᱥ ᱴᱟᱨ ᱦᱩᱭᱩᱜ ᱠᱟᱱᱟ ᱛᱟᱯᱚᱨᱮ ᱵᱚᱞ ᱠᱷᱮᱞᱳᱰ ᱦᱮᱯ ᱯᱨᱟᱣ ᱠᱚ ᱫᱚᱦᱚᱭᱮᱫᱟ ᱛᱟᱯᱚᱨᱮ ᱱᱟᱭᱤᱴ ᱯᱨᱳᱜᱨᱟᱢ ᱠᱚ ᱦᱩᱭᱩᱜ ᱠᱟᱱᱟ ᱱᱚᱣᱟ ᱠᱚ ᱫᱚᱧ ᱢᱮᱱᱟ ᱜᱚᱝᱠᱮ ᱮᱠᱟᱞ ᱴᱷᱤᱠ ᱵᱟᱝ ᱠᱟᱱᱟ ᱟᱵᱚ ᱚᱠᱟ ᱞᱮᱠᱟ ᱨᱮ ᱢᱟᱱᱮ ᱮᱱ ᱦᱤᱞᱳᱜᱼᱟ᱾ ᱫᱤᱱ ᱨᱮᱫᱚ ᱱᱚᱝᱠᱟᱱ ᱯᱨᱳᱜᱨᱟᱢ ᱦᱩᱭ ᱫᱚᱨᱠᱟᱨ ᱠᱟᱱᱟ ᱡᱮ ᱡᱟᱛᱮ ᱚᱱᱟ ᱫᱤᱱᱴᱟᱜ ᱩᱭᱦᱟᱹᱨ ᱨᱩᱣᱟᱹᱲ ᱜᱟᱱᱚᱜ ᱢᱟ
ᱦᱳᱭ ᱦᱳᱭ ᱜᱚᱝᱠᱮ
ᱡᱮᱞᱮᱠᱟ ᱢᱚᱱᱮ ᱠᱟᱜ ᱢᱮ ᱜᱟᱭᱟᱱ ᱦᱩᱭᱱᱟ ᱛᱟᱯᱚᱨᱮ ᱚᱱᱠᱟ ᱚᱱᱚᱲᱦᱮᱸ ᱠᱚ ᱥᱮᱨᱮᱧ ᱠᱚ ᱱᱚᱣᱟ ᱠᱚᱫᱚ ᱴᱷᱤᱠ ᱜᱮᱭᱟ ᱡᱟᱦᱟᱸ ᱫᱚ ᱟᱵᱚᱣᱟᱜ ᱱᱟᱜᱟᱢ ᱤᱫᱤ ᱠᱟᱛᱮ ᱟᱵᱚᱣᱟᱜ ᱞᱟᱠᱪᱟᱨ ᱨᱮᱱᱟᱜ ᱟᱵᱚᱨᱮᱱ ᱵᱚᱸᱜᱟ ᱵᱩᱨᱩ ᱠᱚ ᱤᱫᱤ ᱠᱟ ᱛᱮᱜ ᱱᱚᱣᱟ ᱫᱚᱧ ᱢᱮᱱᱟ ᱴᱷᱤᱠ ᱜᱮᱭᱟ ᱜᱚᱝᱠᱮ ᱢᱮᱱᱠᱷᱟᱱ ᱚᱱᱠᱟ ᱞᱮᱠᱟ ᱫᱚ ᱮᱴᱟᱜ ᱡᱟᱦᱟᱸ ᱞᱮᱠᱟ ᱦᱩᱭᱩᱜ ᱠᱟᱱᱟ ᱥᱮ
ᱨᱟᱹᱥᱠᱟᱹ ᱡᱚᱝ ᱠᱟᱱ ᱞᱮᱠᱟ ᱠᱚ ᱱᱟᱦᱟᱜ ᱫᱚᱠᱚ ᱢᱟᱱᱟᱣ ᱵᱟᱲᱟᱭᱟ-ᱟ ᱴᱷᱤᱠ ᱠᱤᱪᱷᱩ ᱠᱤᱪᱷᱩ ᱡᱟᱭᱜᱟ ᱨᱮ ᱢᱮᱱᱠᱷᱟᱱ ᱚᱱᱟ ᱫᱚ ᱢᱤᱫ ᱞᱮᱠᱟᱱ ᱫᱤᱱ ᱨᱮᱫᱚ ᱟᱵᱚ ᱫᱚ ᱟᱹᱰᱤ ᱫᱩᱠᱷ ᱟᱱᱟᱜ ᱫᱤᱱ ᱠᱟᱱ ᱛᱟᱵᱚᱱᱟ ᱪᱚ ᱜᱚᱝᱠᱮ
ᱦᱟᱹᱭ ᱚᱱᱠᱟ ᱞᱮᱠᱷᱟᱱ ᱚᱱᱠᱟ ᱞᱮᱠᱟ ᱵᱚᱱ ᱨᱟᱹᱥᱠᱟᱹ ᱞᱮᱠᱷᱟᱡ ᱢᱟ ᱵᱟᱝ ᱜᱟᱱᱚᱜ-ᱟ ᱦᱳᱭ ᱢᱟ ᱛᱚᱵᱮ ᱱᱚᱣᱟ ᱚᱠᱛᱚ ᱦᱚᱸ ᱦᱩᱭᱮᱱ ᱛᱟᱞᱟᱝᱼᱟ᱾
ᱟᱪᱪᱷᱟ ᱦᱮᱸ ᱜᱚᱝᱠᱮ